ᱜᱚᱝᱠᱮ ᱡᱚᱦᱟᱨ ᱜᱮ᱾ ᱪᱮᱫ ᱞᱮᱠᱟ ᱢᱮᱱᱟᱜ ᱵᱤᱱᱟ ᱜᱚᱝᱠᱮ?
ᱛᱚ ᱜᱚᱝᱠᱮ ᱟᱹᱞᱤᱧ ᱦᱚᱸ ᱟᱹᱰᱤ ᱱᱟᱯᱟᱭ ᱜᱮ ᱢᱮᱱᱟᱜ ᱞᱤᱧᱟᱹ᱾ ᱟᱨ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ, ᱛᱚ ᱜᱚᱝᱠᱮ ᱟᱵᱮᱱ ᱜᱮ ᱪᱮᱫ ᱞᱮᱠᱟ ᱢᱮᱱᱟᱜ ᱵᱤᱱᱟ?
ᱦᱳᱭ ᱟᱞᱤᱧ ᱦᱚᱸ ᱱᱟᱯᱟᱭ ᱜᱮ᱾ ᱟᱫᱚ ᱪᱮᱫ ᱚᱱᱛᱮᱱᱟᱜ ᱛᱟᱞᱦᱮ ᱟᱵᱤᱱ ᱥᱮᱫ ᱨᱮᱱᱟᱜ ᱦᱚᱭ ᱦᱤᱸᱥᱤᱫ ᱠᱚ ᱛᱟᱞᱦᱮ ᱪᱮᱫ ᱞᱮᱠᱟ ᱢᱮᱱᱟᱜ-ᱟ ᱱᱤᱛᱚᱜ, ᱟᱵᱚᱦᱟᱣᱟ ᱠᱚ?
ᱱᱤᱛᱚᱜ ᱫᱚ ᱜᱚᱝᱠᱮ ᱚᱱᱠᱟ ᱫᱚ ᱵᱟᱝ, ᱥᱮ ᱫᱟᱜ ᱞᱮᱜ-ᱟᱭ ᱛᱚ ᱛᱤᱠᱤᱱ ᱥᱮᱫ ᱱᱤᱛᱚᱜ ᱵᱟᱭ ᱫᱟᱜ ᱠᱟᱫᱟ, ᱟᱵᱚᱦᱟᱣᱟ ᱠᱚᱫᱚ ᱴᱷᱤᱠ ᱜᱮᱭᱟ᱾ ᱛᱚ ᱟᱯᱮ ᱥᱮᱫ ᱜᱚᱝᱠᱮ?
ᱳᱭ ᱱᱚᱛᱮ ᱢᱟ ᱥᱟᱥᱟᱨᱟ ᱜᱷᱟᱹᱲᱤᱡ ᱜᱮ ᱥᱮᱛᱟᱜ ᱠᱷᱚᱱᱜᱮ ᱫᱟᱜ ᱮᱫᱟ, ᱛᱟᱨᱟᱥᱤᱧ ᱥᱮᱫ ᱢᱟ ᱫᱟᱜ ᱫᱚᱭ ᱛᱟᱨᱟᱥᱤᱧ ᱠᱷᱚᱱ᱾ ᱟᱫᱚ ᱜᱚᱢᱠᱮ ᱛᱟᱦᱞᱮ ᱟᱯᱮ ᱥᱮᱫ ᱫᱚ ᱦᱩᱭᱩᱜ ᱠᱟᱱᱟ ᱢᱟᱱᱮ ᱪᱟᱥᱵᱟᱥ ᱠᱚᱫᱚ ᱮᱦᱚᱵ ᱟᱠᱟᱱᱟ ᱥᱮ ᱵᱟᱝ?
ᱜᱚᱝᱠᱮ ᱟᱞᱮ ᱥᱮᱫ ᱫᱚ ᱪᱟᱥᱵᱟᱥ ᱠᱚᱫᱚ ᱮᱦᱚᱵ ᱮᱱᱟ ᱱᱤᱛᱚᱝ ᱫᱚ᱾ ᱛᱤᱦᱤᱧ ᱜᱮ ᱚᱱᱠᱟ ᱠᱟᱹᱢᱤ ᱵᱟᱲᱟ ᱦᱩᱭ ᱞᱮᱱᱟ ᱠᱤᱪᱷᱩᱴᱟᱜ, ᱞᱚᱥᱚᱫ ᱵᱟᱲᱟ ᱠᱚ ᱦᱩᱭᱱᱟ᱾ ᱟᱨ ᱠᱤᱪᱷᱩ ᱠᱚᱫᱚ ᱟᱹᱛᱳ ᱠᱚᱨᱮ ᱞᱤᱧ ᱧᱮᱞ ᱠᱟᱜ ᱠᱚᱣᱟ ᱥᱮ ᱟᱞᱮ ᱚᱱᱛᱮ ᱠᱚᱫᱚ ᱠᱚ ᱮᱦᱚᱵ ᱟᱠᱟᱫᱟ᱾ ᱥᱟᱹᱨᱫᱤ ᱠᱟᱱᱟ ᱠᱚ,
ᱦᱩᱸ ᱟᱪᱪᱷᱟ,
ᱟᱯᱮᱥᱮᱫ ᱜᱚᱝᱠᱮ ᱮᱦᱚᱵ ᱦᱩᱭᱱᱟ ᱥᱮ ᱵᱟᱝ?
ᱦᱳᱜ, ᱦᱳᱭ, ᱟᱫᱚ ᱟᱞᱮ ᱥᱮᱫ ᱫᱚ ᱜᱚᱝᱠᱮ ᱡᱟᱦᱟᱸ ᱫᱚ ᱦᱩᱭᱩᱜ ᱠᱟᱱᱟ ᱪᱟᱥᱵᱟᱥ ᱫᱚ ᱱᱟᱦᱟᱜ ᱥᱤ ᱮᱦᱚᱵ ᱟᱠᱟᱱᱟ ᱟᱨᱠᱤ, ᱟᱫᱚ ᱟᱠᱷᱚᱨ ᱠᱚᱦᱚᱸ ᱛᱚ ᱟᱹᱣᱨᱤ ᱦᱟᱨᱟᱜ-ᱟ ᱢᱤᱫ ᱥᱚᱯᱛᱟ ᱜᱟᱱ ᱞᱟᱠᱷᱟᱱ ᱞᱟᱜᱟᱜ-ᱟ᱾ ᱥᱤ ᱠᱚᱫᱚ ᱮᱦᱚᱵᱠᱷᱟᱱ ᱮᱛᱚ ᱵᱚᱨᱥᱟ ᱠᱚᱛᱚ ᱟᱬᱜᱚᱭᱮᱱᱟ ᱪᱟᱥ ᱵᱟᱥ ᱠᱚᱦᱚᱸ ᱮᱦᱚᱵ ᱟᱵᱚᱣᱟᱜᱫᱚ ᱢᱤᱫ ᱥᱚᱯᱛᱟ ᱜᱟᱱ ᱯᱚᱨᱮ ᱱᱟᱦᱟᱜ ᱥᱤ ᱠᱚ ᱮᱦᱚᱵ ᱟᱠᱟᱱᱟ ᱟᱫᱚ,
ᱜᱚᱝᱠᱮ ᱛᱟᱦᱚᱞᱮ ᱟᱯᱮᱥᱮᱫ ᱫᱚ ᱪᱮᱫ ᱪᱮᱫ ᱦᱩᱬᱩ ᱠᱚᱯᱮ ᱨᱚᱦᱚᱭᱮᱫᱟ?
ᱟᱞᱮᱥᱮᱫ ᱫᱚ ᱱᱤᱛᱚᱝ ᱫᱚ ᱱᱚᱜᱼᱚᱭ ᱱᱤᱭᱟᱹ ᱫᱷᱟᱣ ᱫᱚ ᱚᱢᱚᱱ ᱦᱩᱲᱩ ᱠᱚ ᱞᱟᱹᱭᱟ ᱡᱟᱦᱟᱸ ᱟᱞᱮ ᱞᱮ ᱪᱟᱥ ᱮᱫᱟ᱾ ᱟᱨᱦᱚᱸ ᱚᱱᱟ ᱥᱚᱨᱱᱚ ᱠᱚ ᱢᱮᱱᱟᱜ-ᱟ, ᱟᱵᱚ ᱛᱚ ᱟᱹᱰᱤ ᱨᱚᱠᱚᱢ ᱪᱟᱥ ᱮᱫᱟ ᱟᱫᱚ ᱟᱹᱞᱤᱧ ᱫᱚ ᱡᱟᱦᱟᱸ ᱛᱤᱱᱟᱹᱜ ᱞᱤᱧ ᱵᱟᱲᱟᱭ-ᱟ ᱤᱱᱟᱹᱞᱤᱧ ᱞᱟᱹᱭ ᱠᱮᱫᱟ᱾
ᱦᱳᱭ, ᱦᱳᱭ,
ᱟᱨ, ᱱᱚᱝᱠᱟ, ᱱᱚᱜᱼᱚ ᱱᱤᱭᱟᱹ ᱟᱭᱳ ᱵᱟᱵᱟ ᱥᱟᱞᱟᱜ ᱡᱟᱦᱟᱸ ᱜᱚᱲᱚ ᱵᱟᱹᱭᱦᱟᱹᱲ ᱠᱚᱨᱮ ᱵᱟᱹᱫᱽ ᱠᱚᱨᱮ᱾ ᱟᱨ ᱤᱱᱟᱹ ᱥᱟᱶᱛᱮ ᱯᱟᱲᱦᱟᱣ ᱞᱤᱧ ᱯᱟᱲᱦᱟᱜ ᱠᱟᱱᱟ ᱛᱚ, ᱛᱚ ᱜᱚᱝᱠᱮ ᱟᱯᱮᱥᱮᱫ ᱫᱚ ᱪᱮᱫ ᱞᱮᱠᱟ ᱪᱮ?
ᱦᱳᱭ ᱜᱚᱝᱠᱮ ᱟᱞᱮᱥᱮᱫ ᱫᱚ ᱦᱩᱭᱩᱜ ᱠᱟᱱᱟ ᱡᱟᱦᱟᱸ ᱫᱚ ᱥᱚᱨᱱᱚ, ᱞᱚᱞᱟᱴ, ᱵᱩᱞᱮᱮᱴ, ᱟᱨᱚ ᱢᱮᱱᱟᱜ-ᱟ ᱪᱩᱨᱱᱟ, ᱠᱟᱹᱴᱷᱤ, ᱦᱟᱡᱟᱨ ᱫᱚᱥ, ᱟᱭᱢᱟ ᱟᱭᱢᱟ ᱠᱚᱜᱮ ᱢᱮᱱᱟᱜ-ᱟ, ᱱᱟᱣᱟ ᱱᱟᱣᱟ ᱠᱚᱛᱚ ᱧᱩᱛᱩᱢ ᱠᱚ ᱳᱰᱳᱝᱼᱚᱜ ᱠᱟᱱᱟ ᱦᱳᱬᱳ ᱠᱚ ᱨᱮᱱᱟᱜ᱾
ᱱᱮᱛᱟᱨ ᱢᱟ ᱧᱮᱞᱚᱜ ᱠᱟᱱᱟ ᱪᱮᱫ ᱞᱮᱠᱟ ᱥᱟᱦᱟᱨ ᱨᱮᱦᱚᱸ ᱱᱟᱣᱟ ᱱᱟᱣᱟ ᱧᱤᱛᱩᱢ ᱠᱚ ᱛᱩᱫᱚᱜ ᱠᱟᱱᱟ ᱱᱟᱣᱟ ᱱᱟᱣᱟ ᱢᱟᱱᱮ, ᱪᱟᱥ ᱱᱤᱭᱮ ᱠᱚ ᱛᱩᱫ ᱫᱟ,
ᱦᱳᱭ, ᱦᱳᱭ, ᱦᱳᱭ,
ᱫᱚ ᱟᱞᱮᱫᱚ ᱡᱟᱦᱟᱸ ᱞᱟᱦᱟ ᱠᱷᱚᱱ ᱠᱚ ᱪᱟᱥ ᱟᱹᱜᱩᱭᱮᱫᱟ ᱤᱱᱟᱹ ᱠᱚᱜᱮᱞᱮ ᱪᱟᱥ ᱮᱫᱟ ᱟᱨ ᱤᱱᱟᱹᱜᱮ ᱵᱮᱥ ᱫᱚ ᱵᱩᱡᱷᱟᱹᱜ ᱠᱟᱱᱟ, ᱡᱚᱢ ᱨᱮᱦᱚᱸ ᱵᱷᱟᱹᱜᱤ ᱵᱩᱡᱷᱟᱹᱜ ᱠᱟᱱᱟ,
ᱦᱳᱭ, ᱦᱳᱭ, ᱡᱚᱛᱚ ᱠᱤᱷᱩ ᱜᱮ ᱟᱫᱚ ᱰᱮᱵᱷᱞᱚᱯᱢᱮᱱᱴ ᱤᱫᱤᱜ ᱠᱟᱱᱟ ᱟᱨᱠᱤ ᱡᱟᱦᱱᱟᱜ ᱜᱮ ᱵᱟᱝ ᱡᱟᱦᱱᱟᱜ, ᱟᱨ, ᱟᱫᱚ ᱜᱚᱝᱠᱮ ᱟᱵᱤᱱ ᱥᱮᱫ ᱫᱚ ᱛᱟᱦᱚᱞᱮ ᱪᱮᱫ ᱛᱮ ᱥᱟᱨ ᱠᱚᱫᱚᱯᱮ ᱞᱟᱜᱟᱣ ᱮᱟᱫᱟ ᱱᱤᱛᱚᱜ ᱪᱟᱥ ᱠᱚᱨᱮ?
ᱪᱟᱥ ᱠᱚᱨᱮ ᱥᱟᱦᱟᱨ ᱫᱚ ᱟᱹᱞᱤᱧ ᱫᱚ ᱞᱟᱹᱭ ᱞᱮᱠᱷᱟᱱ ᱫᱚ ᱟᱹᱣᱨᱤ ᱞᱤᱧ ᱮᱢ ᱵᱟᱲᱟᱭᱟ ᱵᱟᱵᱟᱜᱮ ᱮᱢ ᱜᱮᱭᱟ ᱟᱹᱞᱤᱧ ᱫᱚ ᱥᱟᱯᱚᱴ ᱞᱤᱧ ᱛᱟᱦᱮᱱᱟ ᱠᱤᱱᱛᱩ ᱧᱩᱛᱩᱢ ᱠᱚᱫᱚ ᱵᱟᱝ ᱫᱤᱥᱟᱹ ᱦᱤᱡᱩᱜ ᱠᱟᱱ ᱛᱟᱹᱞᱤᱧᱟ,
ᱚ, ᱟᱪᱪᱷᱟ ᱟᱫᱚ, ᱜᱚᱝᱠᱮ ᱟᱞᱮ ᱥᱮᱫᱢᱟ ᱱᱚᱛᱮ ᱢᱟ ᱦᱩᱭᱩᱜ ᱠᱟᱱᱟ ᱡᱟᱦᱟᱸ ᱫᱚ ᱡᱳᱭᱵᱚ ᱥᱟᱨ ᱠᱚ ᱞᱟᱹᱭᱮᱫ ᱠᱟᱱᱟ ᱠᱷᱮᱛ ᱠᱚᱨᱮ, ᱯᱟᱹᱭᱞᱟᱹ ᱜᱩᱨᱤᱡ ᱜᱩᱨ ᱮᱢ ᱦᱩᱭᱩᱜᱼᱟ,
ᱚᱱᱟ ᱛᱟᱭᱚᱢ ᱡᱟᱦᱟᱸ ᱫᱚ ᱦᱩᱭᱩᱜ ᱠᱟᱱᱟ ᱥᱮᱫ,
ᱦᱮᱸ, ᱦᱮᱸ, ᱱᱤᱭᱟ, ᱟᱹᱞᱤᱧ ᱫᱚ, ᱟᱹᱞᱤᱧ ᱫᱚᱞᱤᱧ ᱱᱤᱭᱟᱹ ᱜᱮᱭᱟ ᱡᱮ ᱱᱚᱜᱼᱚᱭ ᱵᱟᱹᱫᱽ ᱟᱹᱣᱨᱤ ᱥᱤ ᱞᱟᱦᱟᱨᱮ ᱚᱱᱟ ᱥᱟᱦᱟᱨ ᱞᱮ ᱮᱢᱟᱜ ᱡᱟᱦᱟᱸ ᱫᱚ ᱜᱩᱨᱤᱡ ᱥᱟᱦᱟᱨ ᱠᱚ ᱢᱮᱛᱟᱜᱼᱟ,
ᱦᱳᱭ, ᱦᱳᱭ, ᱜᱚᱝᱠᱮ ᱟᱞᱮ ᱥᱮᱫ ᱦᱚᱸ ᱱᱤᱝᱠᱟᱹ ᱜᱮ ᱥᱮᱢ ᱡᱤᱱᱤᱥ ᱜᱮᱤᱭᱟᱹ ᱠᱟᱱᱟ,
ᱱᱚᱣᱟ ᱫᱚ ᱟᱹᱰᱤ ᱵᱟᱭᱴᱟᱞ ᱵᱚᱞᱛᱮ ᱜᱮᱞᱮ ᱥᱟᱦᱟᱨ ᱢᱟᱱᱮ ᱥᱟᱦᱟᱨ ᱠᱷᱚᱱ ᱦᱚᱸ ᱧᱩᱛᱩᱢᱟᱱ ᱮᱠᱫᱚᱢ ᱯᱩᱨᱟᱹ, ᱢᱟᱱᱮ ᱵᱷᱟᱹᱜᱤ ᱥᱟᱦᱟᱨ ᱠᱟᱱᱟ ᱞᱟᱹᱭ ᱞᱮᱠᱷᱟᱱ ᱫᱚ,
ᱦᱳᱭ, ᱦᱳᱭ, ᱦᱳᱭ᱾ ᱡᱟᱦᱟᱸ ᱫᱚ ᱛᱟᱨᱯᱚᱨᱮ ᱦᱩᱭᱩᱜ ᱠᱟᱱᱟ ᱡᱟᱦᱟᱸ ᱫᱚ ᱥᱤᱛᱟᱭᱚᱢ ᱫᱚ ᱦᱩᱭᱩᱜ ᱠᱟᱱᱟ, ᱤᱭᱩᱨᱤᱭᱟ ᱫᱚᱥ ᱪᱷᱟᱵᱤᱥ, ᱜᱷᱩᱢᱩᱨ ᱟᱨᱦᱚ ᱟᱭᱢᱟ ᱟᱭᱢᱟ ᱞᱮᱠᱟᱱ ᱥᱟᱨ ᱠᱚ ᱮᱢ ᱦᱩᱭᱩᱜ ᱜᱮᱭᱟ᱾
ᱟᱪᱪᱷᱟ ᱟᱪᱪᱷᱟ᱾
ᱟᱫᱚ ᱜᱚᱢᱠᱮ ᱦᱩᱭᱩᱜ ᱠᱟᱱᱟ ᱥᱮᱨᱢᱟ ᱨᱮ ᱛᱟᱦᱚᱞᱮ ᱛᱤᱱ ᱫᱷᱟᱣ ᱯᱮ ᱪᱟᱥᱟ ᱚᱱᱟ ᱫᱷᱟᱨᱮ ᱫᱚ?
ᱟᱞᱮ ᱥᱮᱫ ᱫᱚ ᱵᱟᱨ ᱫᱷᱟᱣ ᱵᱚ ᱪᱟᱥᱟ ᱦᱩᱲᱩ ᱥᱮᱨᱢᱟᱨ ᱨᱮ ᱦᱩᱭᱩᱜ-ᱟ᱾ ᱱᱚᱣᱟ ᱱᱤᱛᱚ-ᱟᱜ ᱥᱮ ᱰᱤᱥᱮᱢᱵᱚᱨ?
ᱦᱳᱭ ᱦᱳᱭ ᱥᱮᱨᱢᱟᱨ ᱨᱮ ᱵᱟᱨ ᱫᱷᱟᱣ ᱛᱚ ᱚᱱᱟᱜᱮ ᱵᱚᱨᱥᱟ ᱫᱷᱚᱨᱚᱱ ᱛᱚ ᱟᱞᱮ ᱥᱮᱫ ᱢᱟ, ᱚᱱᱠᱟ ᱠᱚ ᱪᱟᱥ ᱜᱤᱭᱟ ᱥᱮᱨᱢᱟ ᱫᱷᱚᱨᱚᱢ ᱵᱟᱫᱽ ᱫᱷᱟᱣ ᱜᱮ᱾ ᱟᱫᱚ ᱜᱚᱢᱠᱮ ᱛᱟᱦᱚᱞᱮ ᱚᱱᱟ ᱠᱚᱨᱮ ᱫᱚ ᱥᱚᱵᱡᱤ ᱠᱚᱫᱚ ᱯᱮ ᱪᱟᱥ ᱜᱮᱭᱟ ᱥᱮ ᱵᱟᱝ ᱟᱞᱩ ᱠᱚ ᱥᱚᱵᱡᱤ ᱠᱚ?
ᱦᱮᱸ ᱟᱞᱮ ᱥᱮᱫ ᱫᱚ ᱟᱞᱩ ᱥᱚᱵᱡᱤ ᱫᱚ ᱪᱟᱥ ᱦᱩᱭᱩᱜ ᱜᱮᱭᱟ ᱵᱮᱸᱜᱟᱲ, ᱵᱷᱤᱰᱤ, ᱵᱤᱞᱟᱹᱛᱤ ᱱᱤᱭᱟᱹ ᱠᱚᱜᱮ ᱪᱟᱥ ᱦᱩᱭᱩᱜᱼᱟ ᱟᱨ ᱱᱚᱜ ᱱᱚᱝᱠᱟ ᱪᱟᱥ ᱞᱮᱠᱷᱟᱱ ᱫᱚ ᱚᱲᱟᱜ ᱞᱟᱹᱜᱤᱫ ᱜᱮ᱾ ᱪᱮᱠᱟ ᱵᱟᱡᱟᱨ ᱟᱹᱠᱷᱨᱤᱧ ᱩᱱᱟᱹᱜ ᱫᱚ ᱵᱟᱝ᱾
ᱳ᱾
ᱛᱚ ᱜᱚᱝᱠᱮ ᱞᱟᱹᱭᱟᱞᱤᱧ ᱱᱚᱣᱟ ᱪᱷᱟᱲᱟ ᱟᱨ ᱪᱮᱫ ᱠᱚᱵᱮᱱ ᱪᱤᱠᱟᱹᱭ ᱜᱮᱭᱟ ᱱᱤᱡᱮᱨᱟᱜ? ᱱᱤᱛᱚᱝ ᱟᱯᱟᱛᱚᱛᱚ ᱢᱮᱱᱟᱜ ᱵᱮᱱ᱾
ᱦᱳᱭ ᱦᱳᱭ ᱦᱳᱭ ᱟᱨ ᱱᱚᱣᱟ ᱪᱷᱟᱲᱟ ᱡᱟᱦᱟᱸ ᱫᱚ ᱦᱩᱭᱩᱜ ᱠᱟᱱᱟ, ᱦᱮ ᱚᱞᱚᱜ ᱯᱟᱲᱦᱟᱜ ᱠᱚ ᱦᱩᱭᱩᱜ ᱪᱮ ᱪᱟᱞᱟᱜ ᱠᱟᱱ ᱜᱮᱭᱟ ᱱᱤᱛᱚᱜ ᱫᱚ᱾
ᱟᱪᱪᱷᱟ ᱟᱹᱰᱤ ᱱᱟᱯᱟᱭ ᱠᱟᱛᱷᱟ ᱠᱟᱱᱟ᱾ ᱫᱚᱨᱠᱟᱨ ᱠᱟᱱ ᱜᱮᱭᱟ ᱠᱟᱹᱢᱤ ᱥᱟᱶ ᱥᱟᱶᱛᱮ ᱜᱚᱜᱚ ᱛᱟᱵᱚ, ᱢᱟᱱᱮ ᱜᱚᱜᱚᱼᱵᱟᱵᱟ ᱛᱟᱹᱠᱤᱱ ᱜᱚᱲᱚ ᱟᱨ ᱠᱟᱹᱢᱤᱨᱮ ᱟᱨ ᱯᱟᱲᱦᱟᱣ ᱦᱚᱸ ᱫᱚᱨᱠᱟᱨ ᱠᱟᱱ ᱜᱮᱭᱟ᱾
ᱦᱳᱭ ᱦᱳᱭ᱾ ᱟᱫᱚ ᱜᱚᱢᱠᱮ ᱛᱟᱦᱚᱞᱮ ᱱᱚᱜᱼᱚᱭ, ᱪᱮᱫ ᱮᱢ ᱞᱟᱹᱭ ᱠᱮᱫᱟ ᱜᱚᱢᱠᱮ? ᱞᱟᱹᱭ ᱢᱮ,
ᱵᱟᱝ ᱠᱟᱹᱢᱤ ᱞᱮᱠᱷᱟᱱ ᱦᱚᱸ ᱵᱟᱝ ᱜᱟᱱᱚᱜ ᱠᱟᱱᱟ, ᱡᱮ ᱠᱟᱹᱢᱤ ᱫᱚᱨᱠᱟᱨᱚᱜ ᱠᱟᱱᱟ ᱱᱤᱭᱟᱹ ᱫᱚᱞᱤᱧ ᱞᱟᱹᱭ ᱚᱪᱚᱭᱮᱫᱟ ᱡᱮ ᱚᱲᱚ ᱚᱱᱟ ᱥᱟᱶᱛᱮ ᱠᱟᱹᱢᱤ ᱞᱮᱱᱠᱷᱟᱱ ᱫᱚ ᱟᱛᱩ ᱨᱮᱱ ᱦᱚᱸᱠᱚ ᱞᱟᱹᱭ ᱜᱮᱭᱟ ᱡᱮ ᱵᱟᱝ ᱟ ᱚᱞᱚᱜ ᱯᱟᱲᱦᱟᱣ ᱥᱟᱶᱛᱮ ᱩᱱᱠᱤᱱ ᱨᱮᱱ ᱵᱟᱹᱵᱩ ᱫᱚᱭ ᱠᱟᱹᱢᱤ ᱜᱚᱲᱚᱣᱟ ᱠᱤᱱ ᱠᱟᱱᱟᱭ᱾ ᱱᱚᱝᱠᱟ ᱫᱚ ᱱᱟᱯᱟᱭ ᱱᱤᱡᱮᱨᱟᱜ ᱨᱤᱧ ᱞᱟᱹᱭᱫᱟ᱾
ᱦᱳ‌‌. ᱭ ᱦᱳ. ᱭ᱾ ᱚᱞᱚᱜ ᱯᱟᱲᱦᱟᱣ ᱥᱟᱞᱟᱜ ᱡᱟᱦᱟᱱᱟᱜ ᱜᱮ ᱠᱟᱹᱢᱤ ᱫᱚ ᱫᱚᱨᱠᱟᱨ ᱠᱟᱱ ᱜᱮᱭᱟ ᱪᱮᱫᱟᱜ ᱥᱮ ᱵᱟᱝ ᱚᱞᱚᱜ ᱯᱟᱲᱦᱟᱣ ᱢᱟᱛᱚ ᱯᱟᱲᱦᱟᱣ ᱦᱩᱭᱩᱜ ᱠᱟᱱ ᱜᱮᱭᱟ ᱥᱤᱠᱷᱱᱟᱹᱛ ᱧᱟᱢ ᱞᱟᱹᱜᱤᱫ ᱚᱞᱚᱜ ᱯᱟᱲᱦᱟᱣ ᱫᱚ ᱦᱩᱭᱩᱜ ᱠᱟᱱᱟ ᱡᱟᱦᱟᱸ ᱫᱚ ᱥᱤᱠᱠᱷᱟ ᱵᱚᱱ ᱧᱟᱢ ᱮᱫᱟ ᱟᱵᱚ᱾
ᱱᱚᱜ-ᱚᱭ ᱱᱮᱛᱳᱢ ᱟᱨ ᱱᱮᱛᱟᱨ ᱫᱚ ᱟᱞᱮ ᱥᱮᱫ ᱮᱦᱚᱵ ᱟᱠᱟᱱᱟ ᱛᱚ, ᱟᱫᱚ ᱚᱱᱟᱜᱮᱞᱤᱧ ᱞᱟᱹᱭ ᱠᱮᱫᱟ ᱚᱱᱟ ᱠᱷᱚᱛᱤᱨ ᱛᱮ, ᱡᱮ ᱫᱚᱨᱠᱟᱨᱚᱜ ᱠᱟᱱ ᱜᱮᱭᱟ ᱩᱱᱠᱤᱱ ᱥᱟᱞᱟᱜ ᱦᱚᱸ᱾ ᱠᱟᱹᱴᱤᱡ ᱵᱟᱝ ᱥᱮᱞᱮᱫ ᱞᱮᱱᱠᱷᱟᱱ ᱦᱚᱸ ᱠᱟᱹᱢᱤ ᱨᱮ ᱦᱚᱸ ᱵᱟᱝ ᱜᱟᱱᱚᱜ ᱠᱟᱱᱟ᱾
ᱦᱳᱭ ᱦᱳᱭ᱾ ᱟᱫᱚ ᱜᱚᱢᱠᱮ ᱛᱟᱦᱚᱞᱮ ᱱᱚᱜᱼᱚᱭ ᱡᱮ
ᱦᱮᱸ ᱜᱚᱢᱠᱮ ᱞᱟᱹᱭ ᱵᱮᱱ ᱚᱱᱟᱜᱤᱧ ᱞᱟᱹᱭᱮᱫ ᱠᱟᱱ ᱛᱟᱦᱮᱱᱟ ᱪᱮᱫ ᱵᱤᱱ ᱞᱟᱹᱭᱮᱫ ᱠᱟᱱ ᱛᱟᱦᱮᱱᱟ?
ᱦᱳᱭ ᱟᱫᱚ ᱦᱩᱭᱩᱜ ᱠᱟᱱᱟ ᱱᱚᱜᱼᱚᱭ ᱡᱮ ᱜᱚᱢᱠᱮ ᱫᱟᱨᱮ ᱠᱚᱵᱚᱱ ᱢᱟᱜ ᱮᱫᱟ ᱟᱫᱚ ᱚᱱᱟ ᱵᱟᱠᱷᱨᱟ ᱫᱚ ᱪᱮᱫ ᱵᱤᱱ ᱞᱟᱹᱭᱟ ᱫᱟᱨᱮ ᱢᱟ ᱫᱚ ᱵᱷᱟᱜᱤ ᱫᱤᱠ ᱠᱟᱱᱟ ᱥᱮ ᱵᱟᱹᱲᱤᱡ ᱮᱸ ᱵᱷᱟᱜ ᱮᱸ ᱵᱟᱹᱲᱤᱡ ᱫᱤᱠ ᱠᱟᱱᱟ? ᱥᱮ ᱵᱷᱟᱜᱮ ᱫᱤᱠ ᱟᱨ ᱵᱟᱲᱤᱡ ᱫᱤᱠ ᱠᱚ ᱠᱟᱹᱴᱤᱡ ᱞᱟᱹᱭ ᱥᱚᱫᱟᱨ ᱵᱤᱱ ᱡᱮᱞᱮᱠᱟ. ᱵᱮᱯᱟᱨ ᱫᱟᱨᱮ ᱢᱟᱜ ᱵᱟᱠᱷ
ᱡᱟᱥ ᱡᱟᱹᱥᱛᱤ ᱫᱚ ᱵᱟᱹᱞᱤᱧ ᱞᱟᱹᱭᱮᱫ-ᱟ, ᱵᱟᱨᱮ ᱢᱤᱫ ᱠᱟᱛᱷᱟ ᱛᱮᱜᱮ ᱞᱤᱧ ᱢᱩ ᱪᱟᱹᱫᱟ ᱡᱮ ᱫᱟᱨᱮ ᱢᱟᱜ ᱫᱚ ᱟᱹᱰᱤ ᱵᱟᱹᱲᱤᱡ ᱡᱤᱱᱤᱥ ᱠᱟᱱᱟ ᱱᱚᱣᱟ ᱠᱷᱟᱹᱛᱤᱨ ᱛᱮᱜᱮ ᱟᱵᱚ ᱚᱠᱥᱤᱡᱮᱱ ᱵᱚᱱ ᱧᱟᱢ ᱮᱫᱟ ᱥᱮ ᱥᱟᱸᱟᱦᱮᱫᱽ ᱵᱚᱱ ᱧᱟᱢ ᱮᱫᱟ, ᱱᱤᱭᱟᱹᱜᱮ ᱤᱭᱟᱹ ᱫᱟᱲᱮ ᱠᱷᱟᱹᱛᱤᱨ ᱛᱮᱜᱮ ᱵᱟᱧᱪᱟᱣ ᱢᱮᱱᱟᱜ ᱵᱚᱱᱟ᱾ ᱟᱨ ᱟᱞᱤᱧ ᱞᱟᱹᱭᱟ ᱡᱮ ᱟᱞᱚ ᱠᱚ ᱢᱟᱜᱽ ᱢᱟ᱾ ᱱᱚᱣᱟ ᱫᱚ ᱮᱠᱫᱚᱢ ᱟᱹᱰᱤ ᱵᱟᱹᱲᱤᱡ ᱡᱤᱱᱤᱥ ᱠᱟᱱᱟ, ᱱᱤᱭᱟᱹ ᱜᱮᱞᱤᱧ ᱞᱟᱹᱭᱟ᱾ ᱛᱚ ᱟᱵᱮᱱ ᱵᱮᱱ ᱞᱟᱹᱭ ᱞᱮᱠᱷᱟᱱ ᱱᱟᱯᱟᱭ ᱠᱚᱜᱼᱟ ᱱᱤᱭᱟᱹ ᱤᱫᱤ ᱠᱟᱛᱮ ᱟᱵᱮᱱ ᱦᱚᱸ ᱢᱤᱫ ᱠᱟᱛᱷᱟ ᱛᱮ᱾
ᱤᱧ ᱞᱟᱹᱭ ᱮᱫᱟ᱾ ᱟᱫᱚ ᱡᱟᱦᱟᱸ ᱫᱚ ᱫᱟᱨᱮ ᱢᱤᱜ, ᱫᱟᱨᱮ ᱢᱟᱜ ᱛᱚ ᱵᱟᱹᱲᱤᱡ ᱡᱤᱱᱤᱥ ᱜᱮ ᱠᱟᱱᱟ ᱡᱟᱦᱟᱸ ᱫᱚ ᱫᱟᱨᱮ ᱡᱩᱫᱤ ᱵᱚᱱ ᱢᱟᱜ ᱢᱟ ᱞᱟᱹᱠᱛᱤᱭᱟᱱ ᱡᱤᱱᱤᱥ ᱠᱚᱨᱮ ᱜᱮ ᱫᱟᱲᱮ ᱫᱚᱵᱚᱱ ᱢᱟᱜ ᱢᱟ᱾ ᱡᱟᱦᱟᱸ ᱫᱚ ᱦᱩᱭᱩᱜ ᱠᱟᱱᱟ ᱚᱲᱟᱜ ᱠᱚ ᱵᱮᱱᱟᱣ ᱠᱚ ᱮᱦᱚᱵ ᱠᱷᱚᱱ, ᱡᱟᱦᱟᱸ ᱫᱚ ᱤᱥᱠᱩᱞ ᱠᱚᱨᱮᱱᱟᱜ ᱪᱮᱭᱟᱨ ᱴᱮᱵᱤᱞ ᱠᱷᱚᱱ, ᱠᱷᱟᱴ ᱟᱞᱢᱟᱨᱤ ᱠᱷᱚᱱ ᱡᱟᱦᱟᱸ ᱠᱚ ᱵᱮᱱᱟᱣ ᱮᱫᱟ ᱠᱷᱚᱱ ᱞᱟᱹᱠᱛᱤᱭᱟᱱ ᱞᱟᱹᱠᱛᱤᱭᱟᱱ ᱡᱤᱱᱤᱥ ᱠᱚᱨᱮ ᱜᱤ ᱠᱷᱚᱡ ᱡᱮᱢᱚᱱ ᱫᱟᱨᱮ ᱵᱚᱱ ᱢᱟᱜ ᱢᱟ, ᱵᱟᱹᱲᱤᱡ ᱡᱤᱱᱤᱥ ᱠᱚᱨᱮ ᱫᱚ ᱫᱟᱨᱮ ᱫᱚ ᱡᱮᱢᱚᱱ ᱵᱟᱵᱚᱱ ᱢᱟᱜ ᱢᱟ᱾ ᱟᱨ ᱪᱮᱫᱟᱜ ᱪᱮᱫᱟᱜ ᱥᱮ ᱫᱟᱨᱮ ᱠᱷᱚᱱ ᱜᱮ ᱟᱵᱚ ᱮ ᱩᱢᱩᱞ ᱵᱚᱱ ᱧᱟᱢ ᱮᱫᱟ, ᱪᱤᱫ ᱵᱚᱱ ᱧᱟᱢ ᱮᱫᱟ ᱡᱚ ᱵᱤᱞᱤ ᱵᱚᱱ ᱧᱟᱢ ᱮᱫᱟ, ᱚᱠᱥᱤᱡᱮᱱ ᱵᱚᱱ ᱧᱟᱢ ᱮᱫᱟ᱾ ᱟᱨ ᱫᱟᱨᱮ ᱨᱮᱱᱟᱜ ᱨᱮᱦᱮᱫᱽ ᱛᱮᱜᱮ ᱨᱟᱱ ᱢᱩᱨᱜᱟᱹ ᱠᱚ ᱛᱮᱭᱟᱨᱚᱜ ᱠᱟᱱᱟ᱾ ᱟᱨ ᱥᱟᱦᱟᱱ ᱥᱟᱠᱟᱢ ᱫᱟᱨᱮ ᱠᱷᱚᱱ ᱜᱮᱵᱚᱱ ᱧᱟᱢ ᱮᱫᱟ᱾ ᱚᱱᱟ ᱠᱷᱟᱹᱛᱤᱨ ᱫᱟᱨᱮ ᱫᱟᱜ ᱫᱚ ᱫᱟᱨᱮ ᱢᱟᱜ ᱫᱚ ᱟᱹᱰᱤ ᱵᱟᱹᱲᱤᱡ ᱡᱤᱱᱤᱥ ᱠᱟᱱᱟ᱾ ᱟᱨ ᱫᱟᱨᱮ ᱡᱟᱦᱟᱸᱛᱮ ᱵᱟ ᱵᱟᱵᱚᱱ ᱢᱟᱜ ᱢᱟ ᱢᱟᱜᱮ ᱞᱟᱹᱭ ᱫᱚ ᱟᱫᱚ ᱫᱟᱨᱮ ᱡᱩᱫᱤ ᱵᱚᱱ ᱢᱟᱜ ᱢᱟ ᱚᱱᱟ ᱠᱷᱟᱹᱛᱤᱨ ᱦᱩᱭᱩᱜ ᱠᱟᱱᱟ ᱵᱟᱨᱭᱟ ᱫᱟᱨᱮ ᱫᱚᱵᱚᱱ ᱨᱚᱦᱚᱭ ᱢᱟ᱾ ᱮᱸ ᱥᱟᱱᱟᱢ ᱠᱚᱴᱷᱮᱱ ᱜᱮ ᱞᱟᱹᱭ ᱛᱟᱦᱮ ᱞᱟᱹᱭ ᱦᱩᱭᱩᱜ ᱢᱟ ᱥᱮ ᱟᱵᱚ ᱠᱚᱴᱷᱮᱱ ᱦᱚᱸ ᱱᱮᱦᱚᱨ ᱛᱟᱦᱮᱱ ᱢᱟ᱾
ᱦᱮᱸ ᱫᱟᱨᱤ ᱢᱟᱜ ᱢᱟᱱᱮ ᱟᱢ ᱵᱟᱨᱭᱟ ᱫᱟᱨᱮ ᱥᱮ ᱡᱟᱦᱟᱸ ᱛᱤᱱᱟᱹᱜ ᱟᱢ ᱚᱱᱟ ᱠᱷᱚᱱ ᱵᱟᱹᱲᱛᱤ ᱫᱟᱲᱮ ᱨᱚᱦᱚᱭ ᱱᱟᱯᱟᱭᱚᱜᱼᱟ ᱥᱮ ᱱᱚᱣᱟ ᱜᱮ ᱟᱵᱚᱣᱟᱜ ᱫᱚ ᱤᱱᱟᱹ ᱠᱷᱚᱱ ᱵᱟᱹᱲᱛᱤ ᱟᱞᱚ ᱠᱚ ᱟᱨ ᱨᱚᱦᱚᱭ ᱞᱮᱠᱟᱱ ᱜᱮ ᱱᱤᱡᱮ ᱜᱮ ᱵᱷᱟᱹᱜᱤᱼᱟ᱾ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ᱾
ᱜᱚᱢᱠᱮ ᱛᱟᱦᱚᱞᱮ ᱟᱵᱤᱱ ᱫᱚ ᱵᱤᱨ ᱫᱤᱥᱚᱢ ᱥᱮ ᱵᱩᱨᱩ ᱫᱤᱥᱚᱢ ᱥᱮ ᱰᱤᱺᱦᱤ ᱫᱤᱥᱚᱢ ᱚᱠᱟ?
ᱥᱚᱢᱟᱱ ᱜᱮ᱾
ᱦᱮᱸ ᱛᱟᱦᱚᱞᱮ, ᱛᱟᱦᱚᱞᱮ ᱵᱟᱡᱟᱨ ᱫᱤᱥᱚᱢ ᱥᱮ ᱪᱮᱫ?
ᱦᱮᱸ ᱵᱟᱡᱟᱨ ᱫᱤᱥᱚᱢ ᱜᱮ ᱠᱤᱱᱛᱩ ᱟᱞᱮ ᱥᱮᱫ ᱫᱚ ᱚᱱᱠᱟ ᱵᱟᱡᱟᱨᱫᱚ ᱵᱟᱝᱜᱮ ᱟᱹᱰᱤ ᱡᱷᱟᱹᱞ ᱡᱷᱟᱹᱞ ᱢᱮᱱᱟᱜᱼᱟ᱾ ᱛᱚ ᱱᱤᱝᱠᱟᱹ ᱞᱮᱠᱷᱟᱱ ᱵᱟᱡᱟᱨ ᱫᱚ ᱚᱱᱠᱟ ᱵᱟᱡᱟᱨ ᱥᱚᱦᱚᱨ ᱠᱚᱨᱮ ᱫᱚ ᱥᱩᱨ ᱫᱚ ᱵᱟᱝ᱾
ᱚ ᱜᱚᱝᱠᱮ ᱛᱟᱦᱚᱞᱮ ᱪᱮᱫ ᱪᱮᱫ ᱫᱟᱨᱮ ᱠᱚ ᱢᱮᱱᱟᱜ-ᱟ ᱟᱯᱮ ᱥᱮ ᱫᱚ ᱛᱟᱦᱚᱞᱮ?
ᱟᱞᱮ ᱥᱮᱫ ᱞᱟᱹᱭ ᱞᱮᱠᱷᱟᱱ ᱫᱟᱨᱮ ᱫᱚ ᱩᱞ ᱫᱟᱨᱮ ᱢᱮᱱᱟᱜᱼᱟ ᱟᱨ ᱚᱱᱠᱟ ᱫᱚ ᱠᱷᱤᱡᱩᱨ ᱫᱟᱨᱮ ᱟᱨ ᱛᱟᱞᱮ ᱫᱟᱨᱮ ᱢᱮᱱᱟᱜᱼᱟ᱾ ᱟᱨᱮ ᱚᱱᱠᱟ ᱫᱟᱨᱮ ᱠᱟᱫᱚ ᱵᱟᱹᱱᱩᱜᱼᱟ ᱟᱞᱮ ᱥᱮᱫ ᱫᱚ, ᱛᱚ ᱟᱯᱮ ᱥᱮᱫ ᱜᱚᱝᱠᱮ?
ᱦᱳᱭ ᱜᱚᱝᱠᱮ ᱱᱚᱛᱮ ᱢᱟ ᱟᱫᱚ ᱦᱮᱸ ᱡᱚᱢ ᱵᱤᱞᱤ ᱡᱚ ᱵᱤᱞᱤ ᱫᱟᱨᱮ ᱠᱚᱜᱮ ᱢᱮᱱᱟᱜᱼᱟ ᱟᱞᱮ ᱥᱮᱫ ᱢᱟ ᱵᱟᱡᱟᱨ ᱫᱤᱥᱚᱢ ᱠᱟᱱᱟ᱾ ᱚᱱᱟ ᱠᱷᱟᱹᱛᱤᱨ ᱡᱟᱦᱟᱸ ᱫᱚ ᱩᱞ, ᱟᱢᱲᱟ, ᱛᱟᱯᱚᱨ ᱡᱟᱦᱟᱸ ᱫᱚ ᱦᱩᱭᱩᱜ ᱠᱟᱱᱟ ᱠᱟᱭᱨᱟ, ᱛᱟᱯᱚᱨ ᱞᱤᱪᱩ, ᱡᱟᱢ, ᱛᱟᱯᱚᱨᱮ ᱱᱚᱜᱼᱚᱭ ᱡᱟᱦᱟᱸ ᱱᱟᱨᱠᱮᱞ ᱫᱟᱨᱮ, ᱱᱚᱣᱟ ᱠᱚᱜᱮ ᱢᱮᱱᱟᱜᱼᱟ ᱟᱨᱠᱤ,
ᱟᱪᱪᱷᱟ ᱟᱪᱪᱷᱟ ᱟᱨᱠᱤ, ᱟᱞᱮ ᱥᱮᱫ ᱫᱚ ᱚᱱᱠᱟ ᱫᱚ ᱡᱚ ᱵᱤᱞᱤ ᱫᱟᱨᱮ ᱫᱚ ᱵᱟᱹᱱᱩᱜᱼᱟ, ᱡᱮᱞᱮᱠᱟ ᱞᱤᱪᱩ ᱠᱚᱫᱚ ᱢᱮᱱᱟᱜ ᱜᱮᱭᱟ ᱚᱱᱟ ᱫᱚ ᱞᱟᱹᱭᱟᱠᱚ ᱚᱠᱚᱭ ᱠᱚ ᱪᱟᱥ ᱮᱭᱟᱠᱚ ᱱᱤᱡᱮ,
ᱦᱳᱭ, ᱦᱳᱭ, ᱨᱚᱦᱚᱭ ᱫᱟᱨᱮ ᱠᱟᱱ ᱛᱟᱠᱚᱣᱟ ᱥᱮ ᱵᱟᱝ ᱱᱤᱭᱟᱹ ᱫᱚ,
ᱦᱮᱸ ᱨᱚᱦᱚᱭ ᱫᱟᱲᱮ ᱞᱮᱠᱟ ᱚᱲᱟᱜ ᱠᱚᱨᱮᱱᱟᱜ,
ᱦᱳᱭ, ᱦᱳᱭ, ᱟᱫᱚ ᱜᱚᱝᱠᱮ ᱛᱟᱦᱚᱞᱮ ᱡᱟᱦᱟᱸ ᱫᱚ ᱦᱩᱭᱩᱜ ᱠᱟᱱᱟ ᱥᱳᱥᱟᱞ ᱢᱤᱰᱤᱭᱟ ᱠᱚᱵᱚᱱ ᱤᱭᱩᱥ ᱮᱫᱟ ᱟᱵᱚ ᱡᱟᱦᱟᱸ ᱟ ᱢᱳᱵᱟᱭᱚᱞ ᱠᱚᱵᱚᱱ ᱜᱷᱴᱟᱭ ᱫᱟ, ᱟᱫᱚ ᱩᱱᱤ ᱥᱳᱥᱟᱞ ᱢᱤᱰᱤᱭᱟ ᱵᱟᱨᱮ ᱛᱮ ᱠᱟᱹᱴᱤᱡ ᱜᱮᱵᱮᱱ ᱞᱟᱹᱭᱟ ᱡᱟᱦᱟᱸ ᱫᱚ ᱵᱟᱨ ᱵᱷᱟᱜ? ᱵᱷᱟᱜ ᱫᱤᱠ ᱥᱳᱥᱟᱞ ᱢᱤᱰᱤᱭᱟ ᱜᱷᱟᱱᱴᱟ ᱫᱚ ᱵᱟᱹᱲᱤᱡ ᱫᱤᱠ ᱠᱟᱱᱟ ᱥᱮ ᱵᱷᱟᱜᱤ ᱫᱤᱠ ᱠᱟᱱᱟ ᱥᱮ ᱪᱮᱫ ᱞᱮᱠᱟ ᱵᱷᱟᱜᱮ ᱫᱤᱠ ᱥᱮ ᱵᱟᱹᱲᱤᱡ ᱫᱤᱠ ᱴᱤᱡ ᱮᱢ ᱞᱟᱹᱭ ᱥᱚᱫᱚᱨᱚᱜᱼᱟ,
ᱤᱧ ᱫᱩᱧ ᱞᱟᱹᱭ ᱦᱚᱪᱚᱭᱟ ᱡᱮ ᱥᱳᱥᱟᱞ ᱢᱤᱰᱤᱭᱟ ᱫᱚ ᱱᱚᱜᱼᱚᱭ ᱞᱟᱹᱭ ᱜᱮᱭᱟᱠᱚ ᱧᱮᱞ ᱛᱮᱦᱚᱸ ᱵᱷᱟᱹᱜᱤ ᱟᱨ ᱨᱮᱦᱚᱸ ᱠᱷᱟᱨᱟᱯ, ᱛᱚ ᱮᱢᱚᱱ ᱤᱭᱩᱡᱽ ᱢᱮ ᱡᱮᱢᱚᱱ ᱞᱤᱢᱤᱴ ᱨᱮ, ᱡᱟᱹᱥᱛᱤ ᱵᱟᱝ ᱤᱭᱩᱥᱚᱜ ᱢᱟ ᱡᱟᱦᱟᱸ ᱟᱢᱟᱜ, ᱞᱟᱭᱤᱯᱷ ᱠᱟᱱᱟ ᱚᱱᱠᱟ ᱡᱮᱢᱚᱱ ᱠᱟᱹᱢᱤ ᱢᱮ ᱢᱟᱱᱮ ᱡᱚᱛᱚ ᱜᱮ ᱢᱤᱱᱤᱢᱟᱢ ᱥᱚᱢᱚᱭ ᱨᱮ ᱮᱢ ᱢᱮ, ᱤᱧ ᱫᱚ ᱵᱟᱹᱧ ᱞᱟᱹᱭ ᱫᱟ ᱡᱮ ᱱᱤᱭᱟᱹᱜᱮ ᱱᱤᱭᱟᱹᱮ ᱠᱟᱹᱢ ᱪᱟᱥ, ᱥᱮ ᱥᱳᱥᱟᱞ ᱢᱤᱰᱤᱭᱟ ᱛᱮᱦᱚᱸ ᱵᱟᱹᱲᱤᱡ ᱦᱩᱭᱩᱜ ᱜᱮᱭᱟ᱾ ᱟᱨ, ᱱᱤᱝᱠᱟ ᱛᱮᱦᱚᱸ ᱠᱷᱟᱨᱟᱯ ᱢᱟᱱᱮ ᱵᱷᱟᱹᱜᱤ ᱫᱚ ᱵᱷᱟᱹᱜᱤ ᱜᱮᱭᱟ ᱚᱱᱟᱦᱚᱸ, ᱠᱤᱱᱛᱩ ᱥᱚᱢᱚᱭ ᱨᱮ ᱥᱮ ᱢᱤᱫᱴᱮᱱ ᱴᱟᱭᱤᱢ ᱢᱮᱱᱴᱮᱱ ᱡᱚᱛᱚ ᱫᱤᱠ ᱪᱷᱮᱠᱮ ᱠᱷᱚᱱ ᱜᱮ ᱛᱚ ᱟᱵᱮᱱᱟᱜ ᱪᱮᱫ ᱱᱤᱭᱟᱹ ᱨᱮᱱᱟᱜ ᱞᱟᱹᱭ ᱫᱚᱨᱠᱟᱨ ᱠᱷᱟᱹᱛᱤᱨ ᱞᱟᱹᱭ ᱵᱮᱱ,
ᱟᱫᱚ ᱥᱳᱥᱟᱞ ᱢᱤᱰᱤᱭᱟ ᱫᱚ ᱦᱩᱭᱩᱜ ᱠᱟᱱᱟ ᱟᱹᱰᱤ ᱜᱮ ᱵᱷᱟᱜᱤ ᱫᱤᱠ ᱦᱚᱸ ᱵᱷᱟᱜᱤ ᱫᱤᱠ ᱠᱟᱱᱟ ᱵᱟᱹᱲᱤᱡ ᱫᱤᱠ ᱦᱚᱸ ᱵᱟᱹᱲᱤᱡ ᱫᱤᱠ ᱠᱟᱱᱟ, ᱟᱫᱚ ᱱᱤᱡᱮᱨᱟᱜ ᱩᱯᱚᱨ ᱜᱮ ᱰᱤᱯᱮᱱᱰ ᱮ ᱫᱟᱭ ᱪᱮᱫ ᱞᱮᱠᱟᱢ ᱜᱷᱟᱱᱴᱮᱭᱟ ᱥᱮ ᱪᱮᱫ ᱞᱮᱠᱟᱢ ᱪᱤᱠᱟᱹᱭᱟ, ᱮᱱᱛᱮ ᱨᱮᱦᱚᱸ ᱡᱟᱦᱟᱸ ᱫᱚ ᱵᱷᱟᱜᱤ ᱫᱤᱠ ᱫᱚ ᱦᱩᱭᱩᱜ ᱠᱟᱱᱟ, ᱥᱳᱥᱟᱞ ᱢᱤᱰᱤᱭᱟ ᱫᱚ ᱡᱟᱦᱟᱸ ᱫᱚ ᱞᱟᱦᱟᱛᱮ ᱠᱷᱚᱱ ᱪᱟᱞᱟᱣ ᱠᱟᱛᱮᱫ ᱚᱯᱞᱟᱭᱤᱱ ᱛᱮᱵᱚᱱ ᱯᱟᱲᱦᱟᱣ ᱠᱚᱜᱣᱟ? ᱚᱱᱟ ᱠᱚ ᱚᱱᱞᱟᱭᱤᱱ ᱛᱮ ᱠᱮᱞᱟᱥ ᱠᱚ ᱥᱩᱵᱤᱫᱷᱟ ᱧᱟᱢᱚᱜ ᱠᱟᱱᱟ, ᱥᱮ ᱡᱟᱦᱟᱸ ᱠᱚ ᱵᱟᱝᱵᱚᱱ ᱵᱟᱲᱟᱭ ᱮᱸᱠᱟᱱᱟ ᱥᱮ ᱢᱟᱪᱮᱫ ᱠᱚ ᱵᱟᱵᱚᱱ ᱥᱚᱵᱮᱫ ᱠᱚᱣᱟ ᱡᱟᱦᱟᱸ ᱥᱟᱵᱡᱮᱠᱴ ᱠᱚᱨᱮ ᱚᱱᱟ ᱠᱚ ᱪᱮᱴ ᱡᱤᱵᱤᱴᱤ ᱠᱤᱝᱵᱟ ᱡᱤᱵᱤᱱᱤ ᱢᱟᱨᱟᱣ ᱠᱟᱛᱮᱫ ᱚᱱᱟ ᱮᱱᱥᱟᱨ ᱵᱚᱱ ᱧᱟᱢ ᱮᱫᱟ, ᱟᱨ ᱡᱟᱦᱟᱸ ᱫᱚ ᱦᱳᱭᱳᱜ ᱠᱟᱱᱟ ᱞᱟᱦᱟᱛᱮ ᱠᱷᱚᱵᱚᱨ ᱠᱟᱜᱚᱡ ᱮᱢ ᱯᱟᱲᱦᱟᱣ ᱠᱚᱜᱼᱟ᱾ ᱚᱱᱟ ᱱᱮᱛᱟᱨ ᱵᱟᱝᱢᱟ ᱡᱟᱦᱟᱱᱟᱜ ᱱᱤᱭᱟᱹ ᱢᱟᱱᱮ ᱚᱱᱞᱟᱭᱤᱱ ᱛᱮ ᱡᱟᱦᱟᱱᱟᱜ ᱠᱷᱚᱵᱚᱨ ᱜᱮ ᱞᱚᱜᱚᱱ ᱥᱟᱹᱦᱤᱡ ᱵᱚᱱ ᱧᱟᱢ ᱮᱫᱟ ᱟᱫᱚ ᱠᱷᱚᱵᱚᱨ, ᱠᱚ ᱵᱟᱢ ᱯᱟᱲᱦᱟᱣ ᱦᱩᱭᱩᱜ ᱠᱟᱱᱟ,
ᱦᱮᱸ ᱱᱚᱣᱟ ᱫᱚ ᱱᱟᱯᱟᱭ ᱠᱟᱛᱷᱟ ᱵᱮᱱ ᱞᱟᱹᱭ ᱠᱮᱫᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ᱾ ᱡᱮ, ᱡᱮᱢᱚᱱ ᱱᱟᱯᱟᱭ ᱡᱤᱱᱤᱥ ᱞᱮᱠᱟᱱ ᱜᱮ ᱤᱭᱩᱡᱽ ᱢᱮ ᱠᱷᱟᱨᱟᱯ ᱡᱤᱱᱤᱥ ᱫᱚ ᱟᱞᱚ ᱤᱭᱩᱥᱚᱜ ᱢᱟ ᱾ ᱥᱚᱢᱚᱭ ᱢᱚᱛᱚ ᱤᱭᱩᱥ ᱱᱚᱜᱼᱚᱭ ᱡᱮ ᱠᱚᱨᱟᱣ ᱦᱩᱭᱩᱜ ᱠᱟᱱᱟ ᱚᱱᱞᱟᱭᱤᱱ ᱛᱮ ᱱᱤᱭᱟᱹᱜᱮ ᱫᱚᱨᱠᱟᱨ ᱤᱱᱟᱹᱠᱷᱚᱱ ᱮᱠᱥᱴᱨᱟ ᱟᱹᱰᱤᱜᱟᱱ ᱦᱚᱲ ᱜᱮ ᱧᱮᱞ ᱟᱠᱟᱫ ᱠᱚᱣᱟᱹᱧ ᱡᱮ ᱚᱱᱞᱟᱭᱤᱱ ᱜᱮᱢ ᱠᱚ ᱢᱮᱱᱟᱜᱼᱟ ᱥᱮ ᱡᱟᱦᱟᱱᱟᱜ ᱟᱨᱦᱚᱸ ᱮᱴᱟᱜ ᱠᱚ ᱢᱮᱱᱟᱜᱼᱟ ᱾ ᱛᱟᱦᱮᱱ ᱢᱟᱠᱚ ᱛᱟᱦᱮᱱ ᱜᱮ ᱥᱚᱢᱟᱱ ᱫᱚ ᱡᱚᱛᱚ ᱦᱚᱲ ᱫᱚ ᱥᱚᱢᱟᱱ ᱵᱟᱵᱚᱱ ᱛᱟᱦᱮᱱᱟ ᱥᱮ᱾
ᱦᱳᱭ, ᱦᱳᱭ, ᱦᱳᱭ ᱾
ᱛᱟᱭ ᱵᱮᱱ ᱞᱟᱹᱭ ᱟᱠᱟᱫᱟ ᱡᱚᱛᱚ ᱦᱚᱲ ᱢᱟᱵᱚᱱ ᱥᱚᱢᱟᱱ ᱜᱮᱭᱟ ᱟᱹᱰᱤ ᱜᱟᱱ ᱟᱹᱰᱤ ᱨᱚᱠᱚᱢ ᱢᱮᱱᱟᱜ ᱠᱚᱣᱟ ᱩᱱᱤᱭᱟᱜ ᱪᱤᱱᱛᱟᱹ ᱫᱷᱟᱨᱟ ᱟᱞᱟᱫᱟ ᱜᱮᱛᱟᱭᱟ ᱾ ᱩᱱᱤ ᱠᱮᱞᱟᱥ ᱛᱟᱦᱮᱱ ᱛᱟᱭ ᱨᱮ ᱵᱟᱭ ᱠᱮᱞᱟᱥᱚᱜᱼᱟ ᱾ ᱢᱟᱱᱮ ᱡᱟᱦᱟᱸ ᱥᱩᱡᱳᱜᱽ ᱥᱩᱵᱤᱫᱷᱟ ᱢᱮᱱᱟᱜ ᱨᱮᱦᱚᱸ ᱩᱱᱤ ᱵᱟᱹᱲᱤᱡ ᱡᱤᱱᱤᱥᱮ ᱧᱮᱞᱟ ᱥᱮ ᱠᱚᱨᱟᱣᱟᱭ ᱾ ᱛᱚ ᱱᱤᱭᱟᱹ ᱠᱟᱱᱟ ᱛᱚ ᱤᱱᱟ. ᱡᱮᱢᱚᱱ ᱞᱤᱢᱤᱴ ᱨᱮ ᱛᱟᱦᱮᱱ ᱢᱟ ᱾ ᱱᱤᱭᱟᱹ ᱠᱷᱚᱱ ᱟᱞᱚ ᱵᱟᱹᱲᱛᱤᱜ ᱢᱟ ᱾
ᱦᱳᱭ ᱟᱨᱚ ᱡᱟᱦᱟᱸ ᱵᱟᱹᱲᱤᱡ ᱫᱤᱠ ᱠᱚᱫᱚ ᱦᱩᱭᱩᱜ ᱠᱟᱱᱟ ᱾ ᱟ- ᱞᱤᱧ ᱞᱟᱹᱭᱫᱟ ᱡᱟᱦᱟᱸ ᱫᱚ ᱦᱩᱭᱩᱜ ᱠᱟᱱᱟ ᱾ ᱚᱱᱞᱟᱭᱤᱱ ᱯᱞᱟᱴᱯᱷᱚᱨᱚᱢ ᱡᱟᱦᱟᱸ ᱵᱤᱱ ᱞᱟᱹᱭ ᱠᱟᱱᱟ ᱠᱟᱹᱴᱤᱡ ᱠᱟᱹᱴᱤᱡ ᱢᱟᱹᱭ ᱵᱟᱹᱵᱩ ᱜᱤᱫᱽᱨᱟᱹ ᱛᱟᱠᱚ ᱢᱳᱵᱟᱭᱤᱞ ᱠᱚᱵᱚᱱ ᱮᱢᱟ ᱠᱚ ᱠᱟᱱᱟ ᱡᱟᱦᱟᱸ ᱫᱚ ᱚᱱᱞᱟᱭᱤᱱ ᱜᱮᱢ ᱠᱚ ᱠᱷᱮᱞᱳᱜ ᱠᱟᱱᱟ ᱚᱱᱟ ᱠᱷᱟᱹᱛᱤᱨ ᱵᱨᱮᱱ ᱴᱤᱭᱩᱢᱟᱨ ᱠᱚ ᱠᱤᱱᱵᱟ ᱠᱮᱱᱥᱟᱨ ᱠᱚ ᱦᱩᱭ ᱫᱟᱲᱮᱭᱟ ᱛᱟᱠᱚᱣᱟ ᱾ ᱟᱨ ᱱᱤᱭᱟᱹ ᱠᱚ ᱡᱟᱛᱮ ᱵᱟᱵᱚᱱ ᱮᱢᱟ ᱠᱚ ᱢᱟ ᱢᱳᱵᱟᱭᱤᱞ ᱠᱚ ᱾
ᱦᱮᱸ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱛᱚ ᱜᱚᱝᱠᱮ ᱞᱟᱹᱭ ᱟᱞᱤᱧ ᱚᱠᱛᱚ ᱦᱚᱸ ᱦᱩᱭ ᱤᱫᱤ ᱮᱱᱟ ᱾ ᱟᱹᱰᱤ ᱱᱟ ᱯᱟᱭ ᱞᱤᱧ ᱵᱩᱡᱷᱟᱹᱣ ᱠᱮᱫᱟ ᱟᱵᱮᱱ ᱥᱟᱞᱟᱜ ᱜᱚᱝᱠᱮ ᱨᱚᱲ ᱛᱮ ᱛᱚ ᱱᱤᱝᱠᱟ ᱜᱮ ᱥᱟᱹᱜᱩᱱ ᱧᱤᱫᱟᱹ ᱛᱟᱦᱚᱞᱮ ᱾
ᱦᱳᱭ ᱴᱷᱤᱠ ᱱᱟ ᱥᱟᱹᱜᱩᱱ ᱧᱤᱫᱟᱹ ᱜᱚᱢᱠᱮ ᱾